ᱦᱮᱸ, ᱤᱧᱟᱹᱜ ᱨᱚᱲ ᱟᱸᱡᱚᱢᱚᱜ ᱠᱟᱱᱟ?
ᱦᱩᱸ, ᱟᱹᱰᱤ ᱱᱟᱯᱟᱭ ᱟᱸᱡᱚᱢᱚᱜ ᱠᱟᱱ ᱛᱟᱢᱟ᱾
ᱟᱪᱪᱦᱟ᱾
ᱟᱹᱞᱤᱧᱟᱜ ᱨᱚᱲ ᱫᱚ ᱴᱷᱤᱠ ᱴᱷᱟᱠ ᱟᱸᱡᱚᱢᱚᱜ ᱠᱟᱱᱟ ᱥᱮ ᱵᱟᱝ?
ᱦᱮᱸ, ᱟᱢᱟᱜ ᱨᱚᱲ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ ᱾
ᱚ ᱾
ᱟᱫᱚ ᱪᱮᱫ ᱠᱚᱢ ᱪᱤᱠᱟᱹ ᱵᱟᱲᱟᱭᱮᱫᱟ ᱛᱟᱦᱟᱞᱮ?
ᱮᱸ ᱪᱤᱠᱟᱹ ᱫᱚ ᱪᱮᱫ ᱦᱚᱸ ᱵᱟᱝᱼᱟ, ᱱᱚᱜᱼᱚᱭ ᱱᱤᱛᱚᱜ ᱜᱮ ᱡᱚᱢ ᱦᱩᱭᱱᱟ, ᱡᱚᱢ ᱵᱟᱲᱟ ᱠᱟᱛᱮᱜ ᱱᱚᱜᱼᱚᱭ ᱫᱩᱲᱩᱵ ᱵᱟᱲᱟ ᱠᱚ ᱦᱩᱭ ᱠᱟᱱᱟ ᱾ ᱟᱢᱜᱮ, ᱪᱮᱫ ᱠᱚᱢ ᱪᱤᱠᱟᱹᱭᱮᱫᱟ?
ᱤᱧ ᱦᱚᱸ ᱪᱮᱫ ᱦᱚᱸ ᱵᱟᱹᱧ ᱪᱤᱠᱟᱹ ᱵᱟᱲᱟᱭᱮᱫᱟ ᱚᱱᱠᱟ ᱤᱧ ᱦᱚᱸ ᱡᱚᱢ ᱠᱟᱛᱮ ᱜᱮ ᱚᱱᱠᱟ ᱫᱩᱲᱩᱵ ᱵᱟᱲᱟ ᱠᱟᱹᱱᱟᱹᱧ ᱾
ᱟᱪᱪᱷᱟ ᱾
ᱦᱩᱸ ᱾
ᱛᱟᱦᱟᱞᱮ ᱚᱱᱛᱮ ᱫᱚ ᱫᱟᱜ ᱡᱟᱹᱲᱤ ᱫᱟᱜ ᱵᱟᱲᱟᱭ ᱫᱟᱭ ᱥᱮ ᱵᱟᱝ?
ᱮᱸᱻ ᱫᱟᱜ ᱫᱚ ᱫᱟᱜ ᱵᱟᱲᱟᱭ ᱛᱟᱦᱮᱱ ᱜᱮ, ᱥᱟᱨᱟ ᱫᱤᱱ ᱜᱮ ᱛᱮᱦᱮᱧ ᱫᱚ ᱫᱟᱜ ᱠᱮᱫᱟᱭ ᱾ ᱟᱫᱚ ᱢᱮᱱᱠᱷᱟᱱ ᱱᱤᱛᱚᱜ ᱫᱚ ᱦᱟᱸᱜ ᱵᱟᱭ ᱫᱟᱜ ᱮᱫᱟ ᱚᱱᱠᱟ, ᱵᱚᱱᱫᱚ ᱟᱠᱟᱱᱟ ᱾
ᱟᱪᱪᱷᱟ ᱟᱪᱪᱷᱟ ᱾
ᱦᱩᱸ ᱾
ᱟᱪᱪᱷᱟ ᱚᱱᱛᱮ ᱫᱚ ᱟᱸ ᱤᱭᱟᱹ
ᱮ
ᱚ, ᱟᱯᱮ ᱚᱱᱛᱮ ᱫᱚ ᱪᱟᱥᱵᱟᱥ ᱠᱚ ᱛᱤᱱᱟᱹᱜ ᱜᱟᱱ ᱠᱚ ᱞᱟᱦᱟ ᱠᱮᱫᱟ ᱛᱟᱦᱞᱮ?
ᱪᱟᱥ ᱵᱟᱥ? ᱦᱳᱭ, ᱪᱟᱥᱵᱟᱥ ᱛᱚ ᱚᱱᱠᱟ ᱜᱮ ᱮᱸ ᱠᱤᱪᱷᱩ ᱜᱟᱱ ᱦᱚᱲ ᱫᱚ, ᱚᱱᱠᱟ ᱛᱚᱞᱟ ᱠᱚ ᱡᱟᱦᱟᱸ ᱢᱟᱲᱟᱝ ᱛᱮᱠᱚ ᱮᱢ ᱞᱮᱫᱟ ᱟᱫᱚ ᱩᱱᱠᱩᱣᱟᱜ ᱫᱚ ᱛᱚᱞᱟ ᱚᱱᱠᱟ ᱢᱟᱨᱟᱝ ᱠᱟᱱ ᱛᱟᱠᱚᱣᱟ ᱾ ᱟᱫᱚ ᱩᱱᱠᱩᱣᱟᱜ ᱫᱚ ᱢᱟᱲᱟᱝ ᱛᱮᱜᱮ ᱠᱚ ᱟᱸ ᱮᱛᱚᱦᱚᱵ ᱟᱠᱟᱫᱟ ᱦᱟᱸᱜ ᱾ ᱟᱨ ᱠᱤᱪᱷᱩ ᱜᱟᱱ ᱦᱚᱲ ᱫᱚ ᱦᱟᱸᱜ ᱩᱱᱠᱩᱣᱟᱜ ᱫᱚ ᱛᱚᱞᱟ ᱠᱚ ᱡᱟᱦᱟᱸᱭᱟᱜ ᱠᱚ ᱦᱚᱯᱚᱱ ᱜᱮᱭᱟ, ᱟᱫᱚ ᱩᱱᱠᱩ ᱫᱚ ᱦᱟᱸᱜ ᱟᱣᱨᱤ ᱠᱚ ᱮᱛᱚᱦᱚᱵᱼᱟ, ᱟᱫᱚ ᱦᱮᱸ ᱾
ᱦᱮᱸ, ᱞᱟᱹᱭᱮᱫᱟᱹᱧ ᱨᱚᱦᱚᱭ ᱠᱚᱫᱚᱢ ᱵᱟᱲᱟᱭ ᱜᱮᱭᱟ ᱥᱮ ᱵᱟᱝ ᱛᱟᱦᱚᱞᱮ?
ᱦᱮᱸ, ᱨᱚᱦᱚᱭ ᱠᱚᱫᱚᱧ ᱵᱟᱰᱟᱭ ᱜᱮᱭᱟ ᱵᱟᱰᱟᱭ ᱫᱚ ᱾
ᱚ ᱡᱷᱚᱛᱚ ᱠᱤᱪᱷᱩᱢ ᱵᱟᱲᱟᱭ ᱜᱮᱭᱟ ᱨᱚᱦᱚᱭ ᱠᱚ, ᱛᱚᱞᱟ ᱛᱩᱫ ᱠᱚ? ᱛᱟᱨᱯᱚᱨ ᱦᱩᱭᱩᱜ ᱠᱟᱱᱟ ᱦᱩᱲᱩ ᱦᱩᱲᱩ ᱤᱨ ᱠᱚ?
ᱦᱮᱸ ᱡᱚᱛᱚᱣᱟᱜ ᱜᱤᱧ ᱵᱟᱰᱟᱭ ᱜᱮᱭᱟ ᱾ ᱟᱯᱮᱥᱮᱫ ᱫᱚ ᱛᱟᱦᱚᱞᱮ ᱛᱤᱱᱟᱹᱜ ᱴᱟᱜ ᱚᱱᱠᱟ ᱛᱤᱱᱟᱹᱜ ᱴᱟᱜ ᱪᱟᱥ ᱠᱟᱹᱢᱤ ᱠᱚ ᱢᱟᱲᱟᱝ ᱠᱟᱫᱟ?
ᱦᱮᱸ ᱟᱞᱮ ᱥᱮᱫ ᱫᱚ ᱨᱚᱦᱚᱭ ᱯᱩᱨᱟᱹᱣ ᱠᱟᱫᱚ ᱠᱚ ᱟᱹᱰᱤ ᱫᱤᱱ ᱨᱮ ᱾ ᱟᱫᱚ ᱫᱚᱢᱮ ᱞᱟᱦᱟ ᱨᱮᱠᱚ ᱜᱤᱰᱤ ᱞᱮᱫᱮ ᱛᱚᱲᱟ ᱠᱚ ᱟᱫᱚ ᱛᱚ ᱨᱚᱦᱚᱭ ᱯᱩᱣᱟᱹᱣ ᱠᱚ ᱦᱟᱨᱟᱜ ᱠᱟᱱ ᱛᱟᱠᱚᱣᱟ ᱾
ᱟᱹᱰᱤ ᱱᱟᱯᱟᱭ ᱜᱮ ᱛᱟᱦᱚᱞᱮ ᱾
ᱦᱮᱸ ᱦᱮᱸ, ᱟᱪᱪᱷᱟ ᱤᱭᱟᱹ ᱢᱤᱫᱴᱤᱡ ᱴᱚᱯᱤᱠ ᱤᱫᱤ ᱠᱟᱛᱮᱜ ᱞᱟᱝ ᱜᱟ ᱜᱟᱞᱢᱟᱨᱟᱣ ᱞᱮᱠᱷᱟᱱ ᱵᱷᱟᱜᱮ ᱠᱚᱜᱼᱟ ᱾ ᱢᱤᱫᱴᱤᱡ ᱥᱟᱛᱟᱢ ᱦᱳᱭ ᱦᱳᱭ ᱟᱫᱚ ᱞᱟᱹᱭ ᱛᱟᱞᱟᱝ ᱢᱮ ᱢᱤᱫᱴᱤᱡ ᱟᱢ ᱜᱮ ᱢᱟ ᱾
ᱟᱪᱪᱷᱟ ᱾ ᱟᱪᱪᱷᱟ ᱤᱧ ᱞᱟᱹᱭᱫᱟᱹᱧ ᱡᱟᱦᱟᱸ ᱦᱳᱭᱳᱜ ᱠᱟᱱᱟ ᱟᱸᱻᱢ ᱟᱵᱚᱣᱟᱜ ᱡᱟᱦᱟᱸ ᱥᱚᱢᱟᱡᱽ ᱥᱮ ᱥᱟᱱᱛᱟᱲ ᱥᱚᱢᱟᱡᱽ ᱚᱱᱟ ᱫᱚ ᱟᱸ ᱟᱵᱚ ᱟᱸ ᱡᱟᱹᱥᱛᱤ ᱜᱮ ᱫᱤᱥᱟᱹᱜ ᱜᱮᱭᱟ ᱡᱮ ᱟᱵᱚ ᱚᱱᱠᱟ ᱵᱟᱵᱚᱱ ᱵᱮᱵᱥᱟᱭ ᱜᱮᱭᱟ ᱟᱫᱚ ᱦᱳᱭ ᱦᱮᱸ ᱢᱟᱱᱮ ᱪᱮᱫ ᱠᱷᱟᱹᱛᱤᱨ ᱛᱮ ᱵᱟᱵᱚᱱ ᱵᱮᱵᱥᱟᱭ ᱜᱮᱭᱟ ᱥᱮ ᱪᱮᱜ ᱠᱚᱵᱚᱱ ᱵᱮ ᱥᱟ ᱞᱮᱠᱷᱟᱱ ᱱᱟᱯᱟᱭᱚᱜ ᱛᱟᱵᱚᱱᱟ?
ᱮᱠᱫᱚᱢ ᱮᱠᱫᱚᱢ᱾ ᱟ-ᱟᱹᱰᱤ ᱦᱚᱲᱟᱜ ᱟ-ᱟᱹᱰᱤᱜᱟᱱ ᱥᱟᱱᱛᱟᱲ ᱦᱚ-ᱦᱚᱲᱟᱜ ᱜᱮ ᱢᱟᱱᱮ ᱱᱮᱜ-ᱮ ᱱᱤᱝᱠᱟᱹ ᱩᱭᱦᱟᱹᱨ ᱵᱷᱟᱵᱽᱱᱟ ᱢᱮᱱᱟᱜ ᱛᱟᱵᱚᱱᱟ ᱢᱟᱱᱮ ᱱᱤᱝᱠᱟᱹ ᱟᱠᱚ ᱫᱚ ᱢᱟᱱᱮ ᱩᱱᱟᱹᱜ ᱢᱟᱨᱟᱝ ᱩᱭᱦᱟᱹᱨ ᱵᱷᱟᱵᱽᱱᱟ ᱵᱟᱠᱚ ᱩᱭᱦᱟᱹᱨ ᱵᱷᱟᱵᱽᱱᱟᱭᱟ? ᱦᱚᱭᱛᱚ ᱡᱟᱦᱟᱸᱱᱟᱜ ᱡᱩᱫᱤ ᱠᱟᱹᱢᱤ ᱠᱚ ᱵᱟᱠᱚ ᱧᱟᱢ ᱮᱫᱟ ᱪᱟᱹᱠᱨᱤ ᱠᱚ ᱵᱟᱠᱚ ᱧᱟᱢ ᱮᱫᱟ ᱩᱱᱠᱩ ᱫᱚ ᱪᱮᱫ ᱠᱟ ᱮᱸ ᱢᱟᱱᱮ ᱵᱟᱦᱨᱮ ᱠᱟᱹᱢᱤ ᱠᱚ ᱪᱟᱞᱟᱣᱮᱱᱟ ᱟᱨ ᱵᱟᱝᱠᱷᱟᱱ ᱡᱩᱫᱤ ᱡᱟᱦᱟᱸᱱᱟᱜ ᱵᱮᱵᱽᱥᱟ ᱠᱚᱨᱮᱱᱟᱜ ᱠᱷᱟᱱ ᱫᱚ ᱚᱱᱟ ᱦᱟᱺᱰᱤ ᱵᱷᱟᱹᱴᱤ ᱜᱮ ᱦᱟᱺᱰᱤ ᱵᱟᱹᱴᱤ ᱪᱷᱟᱲᱟ ᱮᱴᱟᱜ ᱠᱤᱪᱷᱩ ᱫᱚ ᱪᱮᱫ ᱦᱚᱸ ᱵᱟᱝ ᱦᱮᱸ ᱥᱮ ᱵᱟᱝ? ᱟᱫᱚ ᱚᱱᱟ ᱤᱭᱟᱹ ᱢᱟᱱᱮ ᱤᱭᱟᱹ ᱩᱭᱦᱟᱹᱨ ᱵᱷᱟᱵᱽᱱᱟ ᱨᱮᱱᱟᱜ ᱠᱟᱹᱴᱤᱡ ᱯᱚᱨᱤᱵᱚᱨᱛᱚᱱ ᱫᱚᱨᱠᱟᱨ ᱦᱮᱸ ᱥᱮ ᱵᱟᱝ? ᱦᱮᱸ ᱡᱩᱫᱤ ᱡᱟᱦᱟᱸᱱᱟᱜ ᱡᱟᱦᱟᱸᱱᱟᱜ ᱜᱮ ᱦᱩᱰᱤᱧ ᱦᱩᱰᱤᱧ ᱧᱚᱜᱟᱜ ᱵᱤᱡᱽᱱᱮᱥ ᱫᱚᱠᱟᱱ ᱴᱠᱟᱱ ᱠᱚᱨᱮ ᱦᱚᱸ ᱱᱚᱣᱟ ᱠᱚᱦᱚᱸ ᱱᱤᱡᱮᱛᱮ ᱠᱚᱨᱟᱣ ᱠᱟᱛᱮ ᱱᱤᱡᱮᱛᱮ ᱡᱚᱢ ᱜᱟᱱᱚᱜ ᱜᱮᱭᱟ ᱢᱟᱱᱮ ᱟᱨ ᱩᱱᱠᱩ ᱫᱚ ᱟᱹᱰᱤᱜᱟᱱ ᱥᱟᱱᱛᱟᱲ ᱦᱚᱲ ᱠᱚ ᱱᱤᱝᱠᱟᱹ ᱠᱚ ᱢᱚᱱᱮᱭᱟ ᱡᱮ ᱮᱸ ᱡᱟᱦᱟᱸᱱᱟᱜ ᱵᱟᱞᱮ ᱧᱟᱢ ᱞᱮᱫ ᱛᱮ ᱟᱫᱚ ᱵᱟᱦᱨᱮ ᱠᱟᱹᱢᱤ ᱞᱮ ᱪᱟᱞᱟᱜ-ᱟ ᱟᱫᱚ ᱵᱟᱦᱨᱮ ᱢᱟᱱᱮ ᱦᱚᱲ ᱴᱷᱮᱱ ᱦᱚᱲ ᱴᱷᱮᱱ ᱞᱮᱵᱟᱨ ᱠᱷᱟᱴᱟᱜ ᱜᱮᱠᱚ ᱢᱟᱱᱮ ᱠᱩᱥᱤᱭᱟᱜ-ᱟ ᱱᱤᱡᱮᱛᱮ ᱡᱟᱦᱟᱸᱱᱟᱜ ᱟ ᱤᱭᱟᱹ ᱠᱷᱚᱱᱟᱜ ᱫᱚ ᱟᱨ ᱪᱮᱫ ᱠᱚᱨᱟᱣ ᱠᱟᱛᱮᱫ ᱡᱚᱢ ᱠᱷᱚᱱᱟᱜ ᱫᱚ ᱟᱫᱚ
ᱦᱮᱸ᱾
ᱟᱢᱟᱜ ᱪᱮᱫ ᱟᱢ ᱪᱮᱫ ᱮᱢ ᱵᱷᱟᱵᱟᱣᱟ ᱟᱢᱟᱜ ᱪᱮᱫ ᱢᱚᱛᱟᱢᱚᱛ ᱡᱮ ᱪᱮᱫᱟᱜ ᱵᱟᱠᱚ ᱚ ᱱᱤᱡᱮᱛᱮ ᱡᱟᱦᱟᱱᱟᱜ ᱵᱤᱡᱽᱱᱮᱥ ᱦᱚᱸ ᱵᱟᱠᱚ ᱠᱚᱨᱟᱣᱟ ᱫᱟ? ᱦᱳᱭ᱾
ᱦᱮᱸ ᱟᱹᱰᱤ ᱱᱟᱯᱟᱭ ᱜᱮᱢ ᱞᱟᱹᱭ ᱠᱮᱫᱟ ᱟᱸ ᱡᱟᱦᱟᱸ ᱫᱚ ᱛᱚ ᱱᱤᱛᱳ ᱫᱚ ᱢᱟᱱᱮ ᱟᱵᱚ ᱡᱟᱦᱟᱸ ᱥᱟᱱᱛᱟᱲ ᱥᱮ ᱟᱵᱚ ᱡᱟᱦᱟᱸᱭ ᱦᱚᱲ ᱚᱱᱟ ᱫᱚ ᱟᱹᱰᱤ ᱤᱠᱟᱹᱜᱮ ᱧᱮᱞᱚᱜ ᱜᱮᱭᱟ ᱥᱮ ᱧᱮᱞ ᱧᱟᱢ ᱟᱵᱚᱱ᱾ ᱜᱮᱭᱟᱵᱚᱱ ᱡᱟᱦᱟᱱᱟᱜ ᱜᱮ ᱩᱱᱠᱩ ᱫᱚ ᱠᱟᱹᱢᱤᱭᱟᱠᱚ ᱢᱮᱱᱠᱷᱟᱱ ᱦᱩᱭᱩᱜ ᱠᱟᱱᱟ ᱚᱱᱮ ᱡᱟᱦᱟᱸ ᱵᱮᱵᱥᱟ ᱥᱮ ᱡᱟᱦᱟᱸ ᱵᱤᱡᱱᱮᱥ ᱚᱱᱟ ᱠᱚᱫᱚ ᱦᱚᱭᱛᱚ ᱵᱟᱝᱠᱚ ᱠᱚᱨᱟᱣ ᱜᱮᱭᱟ? ᱟᱹᱰᱤ ᱜᱟᱱ ᱦᱚᱲ ᱫᱚ ᱦᱚᱭᱛᱚ ᱚᱱᱠᱟ ᱞᱟᱡᱟᱜ ᱜᱮᱭᱟ ᱠᱚ ᱥᱮᱪᱮᱫ ᱟᱨ ᱟᱹᱰᱤ ᱜᱟᱱ ᱦᱚᱲ ᱫᱚ ᱦᱚᱭᱛᱚ ᱠᱟ ᱢᱟᱱᱮ ᱟ ᱡᱟᱦᱟᱸ ᱫᱩᱲᱩᱵ ᱵᱮᱵᱥᱟ ᱠᱚ ᱥᱮ ᱵᱤᱡᱽᱱᱮᱥ ᱠᱚ ᱚᱱᱟ ᱫᱚ ᱦᱟᱸᱜ ᱦᱚᱭᱛᱚ ᱵᱟᱝᱠᱚ ᱠᱩᱥᱤᱭᱟᱜ ᱜᱮᱭᱟ᱾ ᱟᱫᱚ ᱚᱭ ᱵᱮᱵᱥᱟ ᱨᱮ ᱥᱮ ᱵᱤᱡᱽᱱᱮᱥ ᱨᱮ ᱡᱟᱦᱟᱸ ᱟᱵᱚᱣᱟᱜ ᱟᱹᱰᱤᱜᱟᱱ ᱠᱟᱹᱣᱰᱤ ᱫᱚ ᱧᱟᱢᱚᱜ ᱜᱮᱭᱟ ᱟᱨ ᱩᱱᱠᱩ ᱫᱚ ᱢᱟᱱᱮ ᱟ ᱱᱮᱛᱟᱨ ᱢᱟᱛᱚ ᱟᱨᱚ ᱟᱹᱰᱤ ᱜᱟᱱ ᱦᱮᱡᱽ ᱟᱠᱟᱱᱟ ᱡᱟᱦᱟᱸ ᱥᱳᱥᱟᱞ ᱢᱤᱰᱤᱭᱟ ᱚᱱᱟ ᱚᱱᱟ ᱢᱟᱫᱽᱫᱷᱚᱢ ᱛᱮᱦᱚᱸ ᱟᱵᱚ ᱵᱤᱡᱽᱱᱤᱥ ᱵᱚᱱ ᱢᱟᱲᱟ-ᱢᱟᱲᱟᱝ ᱥᱮᱫ ᱢᱚ ᱢᱟᱲᱟᱝ ᱥᱮᱫ ᱵᱚᱱ ᱤᱫᱤ ᱫᱟᱲᱮᱜ-ᱟ ᱟᱫᱚ ᱱᱮᱛᱟᱨ ᱫᱚ ᱦᱟᱸᱜ ᱟᱹᱰᱤ ᱟᱹᱰᱤ ᱦᱳᱭ ᱚᱱᱠᱟ ᱟᱹᱰᱤ ᱜᱟᱱ ᱤᱭᱟᱹ ᱢᱮᱱᱟᱜ ᱛᱟᱵᱚᱱᱟ ᱥᱩᱵᱤᱫᱷᱟ ᱫᱚ ᱢᱮᱱᱟᱜ ᱛᱟᱵᱚᱱ ᱜᱮᱭᱟ᱾ ᱡᱟᱦᱟᱸ ᱵᱮᱵᱽᱥᱟ ᱨᱮᱱᱟᱜ ᱫᱚ ᱟᱨ ᱟᱹᱰᱤ ᱦᱩᱰᱤᱧ ᱦᱩᱰᱤᱧ ᱡᱟᱦᱟᱸ ᱡᱤᱱᱤᱥ ᱢᱮᱱᱟᱜᱼᱟ᱾ ᱚᱱᱟ ᱠᱚ ᱠᱷᱚᱱᱟᱜ ᱦᱚᱸ ᱟᱵᱚ ᱚᱱᱟ ᱵᱮᱵᱥᱟ ᱟᱹᱰᱤ ᱢᱟ ᱢᱟᱱᱮ ᱟᱹᱰᱤ ᱢᱟᱲᱟᱝ ᱥᱮᱫ ᱵᱚᱱ ᱤᱫᱤ ᱫᱟᱲᱮᱭᱟᱜᱼᱟ᱾ ᱦᱮᱸ ᱟᱹᱰᱤ ᱢᱟᱨᱟᱝ ᱫᱟᱲᱮᱭᱟᱜᱼᱟ ᱵᱚᱱ ᱟᱫᱚ ᱦᱟᱸᱜ ᱡᱟᱦᱟᱸ ᱵᱚᱱ ᱞᱟᱹᱭ ᱠᱟᱫ ᱫᱚ ᱢᱟᱱᱮ ᱦᱚᱲ ᱟᱵᱚ ᱥᱟᱱᱛᱟᱲ ᱫᱚ ᱢᱟᱱᱮ ᱠᱷᱟᱴᱟᱜ ᱫᱚ ᱠᱚ ᱠᱩᱥᱤᱭᱟᱜ ᱜᱮᱭᱟ ᱢᱮᱱᱠᱷᱟᱱ ᱡᱟᱦᱟᱸ ᱫᱩᱲᱩᱵ ᱫᱩᱲᱩᱵ ᱡᱮᱢ ᱵᱮᱵᱥᱟᱭᱟ ᱚᱱᱟ ᱫᱚ ᱦᱟᱸᱜ ᱵᱟᱝᱠᱚ ᱠᱚᱨᱟᱣᱮᱫᱟ ᱡᱟᱹᱥᱛᱤ ᱜᱮ ᱧᱮᱞᱚᱜ ᱠᱟᱱᱟ᱾
ᱱᱤᱛ ᱟᱹᱰᱤ ᱱᱟᱯᱟᱭ ᱠᱟᱛᱷᱟ ᱟᱫᱚ ᱱᱚᱣᱟ ᱫᱚ ᱦᱳᱭᱳᱜ ᱠᱟᱱᱟ ᱟᱠᱚᱣᱟᱜ ᱢᱟᱱᱮ ᱮᱸ ᱪᱮᱫ ᱤᱧ ᱞᱟᱹᱭᱟ ᱢᱤᱫᱴᱮᱱ ᱩᱭᱦᱟᱹᱨ ᱵᱷᱟᱵᱱᱟ ᱨᱮᱱᱟᱜ ᱠᱟᱹᱴᱤᱡ ᱯᱚᱨᱤᱵᱚᱨᱛᱚᱱ ᱫᱚᱨᱠᱟᱨ ᱥᱮ ᱚᱱᱟ ᱫᱚ᱾
ᱦᱳᱭ ᱦᱳᱭ ᱦᱳᱭ᱾
ᱦᱩᱸ ᱦᱩᱸ᱾ ᱢᱟᱱᱮ ᱮᱠᱪᱩᱭᱮᱞᱤ ᱟᱵᱚ ᱥᱟᱱᱛᱟᱲ ᱡᱮ ᱵᱮᱵᱽᱥᱟᱛᱮ ᱵᱟᱠᱚ ᱡᱚᱢ ᱮᱫᱟ ᱚᱱᱟ ᱫᱚ ᱵᱟᱝ᱾ ᱡᱮ ᱡᱚᱢ ᱫᱚ ᱚᱱᱠᱟ ᱵᱮᱵᱽᱥᱟ ᱫᱚᱠᱚ ᱵᱮᱵᱽᱥᱟᱮᱫ ᱜᱮ ᱠᱷᱩᱵ ᱠᱚᱢ ᱚᱱᱟ ᱫᱚ ᱧᱮᱞ ᱧᱟᱢᱚᱜ ᱵᱟᱰᱟᱭ ᱥᱮ ᱵᱟᱝ ᱦᱳᱭ ᱦᱳᱭ ᱟᱹᱰᱤ ᱠᱚᱢ ᱮᱠᱫᱚᱢ᱾ ᱟᱨ ᱡᱩᱫᱤ ᱥᱟᱱᱛᱟᱲ ᱠᱚ ᱡᱟᱦᱟᱸᱭ ᱠᱚ ᱵᱮᱵᱥᱟᱭᱮᱜ ᱠᱷᱟᱱ ᱩᱱᱠᱩ ᱫᱚ ᱦᱟᱺᱰᱤ ᱠᱚ᱾
ᱦᱳᱭ ᱦᱳᱭ ᱚᱱᱠᱟᱢ ᱞᱟᱹᱭ ᱠᱮᱫ ᱫᱚ ᱦᱟᱺᱰᱤ ᱯᱳᱣᱨᱟᱹ ᱚᱱᱟ ᱠᱚ ᱜᱮ ᱟᱹᱰᱤ ᱡᱟᱹᱥᱛᱤ ᱧᱮᱞᱚᱜ ᱠᱟᱱᱟ᱾ ᱟᱫᱚ ᱦᱟᱸᱜ ᱦᱟᱺᱰᱤ ᱯᱟᱹᱣᱨᱟᱹ ᱫᱚ ᱦᱟᱸᱜ ᱟᱨ ᱱᱚᱣᱟ ᱠᱷᱟᱹᱛᱤᱨ ᱛᱮᱜᱮ ᱠᱚ ᱩᱱᱠᱩ ᱫᱚ ᱵᱮᱵᱥᱟᱭᱮᱜᱼᱟ ᱠᱚ ᱠᱟᱨᱚᱱ ᱦᱳᱭᱳᱜ ᱚᱱᱟ ᱟᱫᱚ ᱟᱹᱰᱤ ᱡᱟᱹᱥᱛᱤ ᱜᱮ ᱢᱟᱱᱮ ᱟᱹᱠᱷᱨᱤᱧᱚᱜ ᱛᱟᱠᱚ ᱜᱮᱭᱟ ᱚᱱᱟ ᱛᱮᱜᱮ ᱟᱸ ᱡᱟᱹᱥᱛᱤ ᱠᱟᱹᱣᱰᱤ ᱠᱚ ᱧᱟᱢ ᱜᱮᱭᱟ ᱟᱫᱚ ᱚᱱᱟ ᱜᱮᱠᱚ ᱠᱩᱥᱤᱭᱟᱜᱼᱟ ᱦᱚᱭᱛᱳ ᱡᱮ ᱚᱱᱟ ᱫᱚ ᱡᱟᱹᱥᱛᱤ ᱟᱹᱠᱷᱨᱤᱧᱚᱜ ᱠᱟᱱ ᱛᱟᱠᱚ ᱟᱫᱚ ᱚᱱᱟᱜᱮ ᱡᱟᱹᱥᱛᱤ ᱠᱚ ᱫᱚᱦᱚᱭ ᱫᱟ᱾ ᱟᱨ ᱚᱱᱟ ᱜᱮ ᱟᱹᱰᱤ ᱱᱟᱯᱟᱭ ᱛᱮ ᱪᱟᱞᱟᱜ ᱠᱟᱱ ᱛᱟᱠᱚᱣᱟ᱾ ᱟᱫᱚ ᱚᱱᱟ ᱜᱮ ᱦᱟᱸᱜ ᱡᱟᱹᱥᱛᱤ ᱧᱮᱞ ᱧᱟᱢᱫᱟ᱾
ᱦᱮᱸ ᱦᱮᱸ ᱦᱳᱭ ᱚᱱᱟ ᱫᱚ ᱢᱟᱱᱮ ᱡᱟᱦᱟᱸ ᱟᱹᱠᱷᱨᱤᱧᱚᱜᱼᱟ ᱡᱟᱹᱥᱛᱤ ᱚᱱᱟ ᱜᱮᱛᱚ ᱵᱮᱵᱽᱥᱟᱭ ᱠᱚ ᱚᱱᱟ, ᱟᱫᱚ ᱛᱟᱦᱮᱸ ᱠᱟᱱᱟ ᱦᱟᱹᱭ ᱟᱫᱚ ᱡᱟᱦᱟᱸ ᱟᱹᱠᱷᱨᱤᱧᱚᱜ ᱠᱟᱱ ᱛᱟᱠᱚᱣᱟ ᱡᱟᱹᱥᱛᱤ ᱚᱱᱟ ᱜᱮᱠᱚ ᱵᱮᱵᱥᱟᱭᱮᱫᱟ ᱟᱨ ᱦᱩᱭᱩᱜ ᱠᱟᱱᱟ ᱚᱱᱮ ᱞᱟᱹᱭ ᱵᱤᱱ ᱡᱟᱦᱟᱱᱟᱜ, ᱞᱟᱹᱭ ᱵᱤᱱ ᱡᱟᱦᱟᱱᱟᱜ᱾
ᱟᱪᱪᱷᱟ ᱟᱫᱚ, ᱦᱮᱸ ᱪᱮᱢ ᱞᱮᱠᱮᱫᱟ?
ᱡᱟᱦᱟᱱᱟᱜ ᱠᱩᱠᱞᱤ ᱠᱚ ᱢᱮᱱᱟᱜ ᱠᱷᱟᱱ ᱞᱟᱹᱭ ᱢᱮ᱾
ᱟᱪᱪᱷᱟ ᱟᱫᱚ
ᱟᱵᱚ ᱱᱚᱣᱟ ᱫᱚ ᱦᱟᱺᱰᱤ ᱦᱟᱺᱰᱤ ᱯᱟᱹᱣᱨᱟᱹ ᱠᱚᱫᱚ ᱢᱮᱱᱟᱜ-ᱟ ᱢᱟᱱᱮ ᱦᱩᱭᱩᱜ ᱠᱟᱱᱟ ᱚᱱᱟ ᱡᱟᱹᱥᱛᱤ ᱟᱵᱚᱣᱟᱜ ᱡᱟᱦᱟᱸ ᱦᱳᱭᱳᱜ ᱠᱟᱱᱟ ᱚᱱᱩᱥᱴᱷᱟᱱ ᱠᱚᱨᱮ ᱥᱮ ᱡᱟᱦᱟᱱᱟᱜ ᱤᱭᱟᱹ ᱢᱟᱱᱮ ᱯᱨᱳᱜᱨᱟᱢ ᱠᱚ ᱡᱚᱠᱷᱚᱱ ᱠᱚ ᱫᱚᱦᱚᱭᱮᱜ ᱜᱮᱭᱟ ᱟᱫᱚ ᱡᱟᱹᱥᱛᱤ ᱚᱱᱟ ᱠᱚᱨᱮ ᱠᱚ ᱤᱫᱤ ᱠᱮᱫᱟ᱾ ᱟᱫᱚ ᱚᱱᱟ ᱡᱚᱫᱤ ᱠᱟᱹᱴᱤᱡ ᱵᱚᱱ ᱠᱚᱢ ᱠᱚᱢ ᱠᱚ ᱤᱫᱤᱭᱟ ᱥᱮ ᱢᱟᱱᱮ ᱚᱱᱟ ᱡᱩᱫᱤ ᱠᱚ ᱵᱚᱱᱫᱚᱭ ᱠᱷᱟᱱ᱾ ᱛᱟᱦᱚᱞᱮ ᱟᱹᱰᱤᱜᱮ ᱱᱟᱯᱟᱭ ᱠᱚᱜᱼᱟ ᱢᱟᱱᱮ ᱡᱟᱦᱟᱱᱟᱜ ᱟᱵᱚᱣᱟᱜ ᱡᱟᱦᱟᱱᱟᱜ ᱚᱱᱩᱥᱴᱷᱟᱱ ᱠᱚᱨᱮ ᱜᱮ ᱫᱤᱥᱟᱹᱜ ᱜᱮᱭᱟ ᱦᱟᱺᱰᱤ ᱯᱟᱹᱣᱨᱟᱹ ᱫᱚᱠᱟᱱ ᱫᱚ ᱢᱟᱱᱮ ᱟᱹᱰᱤ ᱜᱟᱱ ᱜᱮᱠᱚ ᱤᱫᱤᱭ ᱜᱮᱭᱟ ᱟᱨ ᱟᱹᱰᱤᱜᱟᱱ ᱢᱟᱱᱮ ᱚᱱᱟ ᱫᱚ ᱤᱫᱤᱭ ᱜᱤ ᱠᱷᱟᱹᱛᱤᱨ ᱛᱮᱠᱚ ᱟᱫᱚ ᱚᱱᱟ ᱦᱚᱸ ᱡᱟᱹᱥᱛᱤ ᱜᱮᱠᱚ ᱧᱩᱭ ᱜᱮᱭᱟ᱾ ᱟᱫᱚ ᱚᱱᱟ ᱡᱩᱫᱤ ᱚᱱᱟ ᱡᱟᱭᱜᱟ ᱨᱮ ᱵᱟᱝ ᱠᱚ ᱤᱫᱤᱭᱟ ᱛᱟᱦᱚᱞᱮ ᱚᱠᱟ ᱠᱷᱚᱡ ᱠᱚ ᱧᱩᱭᱟ? ᱢᱟᱱᱮ ᱧᱩ ᱫᱚ ᱦᱚ ᱡᱟᱦᱟᱸ ᱠᱷᱚᱡ ᱜᱮ ᱠᱚ ᱧᱩᱭᱟ ᱠᱤᱱᱛᱩ ᱟᱫᱚ ᱩᱱᱟᱹᱜ ᱡᱟᱹᱥᱛᱤ ᱫᱚᱭ ᱵᱟᱝᱠᱚ ᱧᱩ ᱫᱟᱲᱮᱭᱟᱜᱼᱟ ᱟᱫᱚ ᱚᱱᱟ ᱡᱟᱭᱜᱟ ᱠᱚᱨᱮ ᱠᱚ ᱤᱫᱤ ᱠᱚᱣᱟ ᱤᱫᱤ ᱠᱷᱟᱹᱛᱤᱨ ᱛᱮ ᱟᱫᱚ ᱦᱚᱲ ᱠᱚᱦᱚᱸ ᱟᱹᱰᱤ ᱡᱟᱹᱥᱛᱤ ᱠᱚ ᱧᱩᱭᱟ᱾ ᱟᱨ ᱟᱹᱰᱤ ᱡᱟᱹᱥᱛᱤ ᱜᱮ ᱚᱝᱠᱟ ᱮᱴᱠᱮᱴᱚᱬᱮ ᱠᱚ ᱥᱤᱨᱡᱟᱹᱣᱟ᱾
ᱦᱩᱸ ᱦᱩᱸ ᱟᱸ ᱟᱹᱰᱤ ᱱᱟᱯᱟᱭ ᱩᱭᱦᱟᱹᱨ ᱵᱷᱟᱵᱽᱱᱟ ᱛᱟᱢ᱾ ᱦᱳᱭ ᱚᱱᱟ ᱠᱚ ᱡᱩᱫᱤ ᱢᱟᱱᱮ ᱚᱱᱠᱟ ᱢᱮᱞᱟ ᱠᱚᱨᱮ ᱵᱟᱠᱚ ᱤᱫᱤᱭᱟ ᱥᱮ ᱢᱟᱱᱮ ᱢᱟᱱᱮ ᱧᱩ ᱟᱛᱮᱫ ᱜᱮᱛᱚ ᱠᱟᱹᱴᱤᱡ ᱤᱭᱟᱹᱴᱟᱜ ᱫᱟᱲᱮ ᱡᱟᱹᱥᱛᱤᱜ ᱛᱟᱠᱚᱣᱟ ᱥᱮ ᱡᱟᱦᱟᱸᱭ ᱢᱟᱛ ᱛᱟᱞ ᱠᱚ ᱢᱮᱱᱟᱜ ᱠᱚᱣᱟ ᱩᱝᱠᱩ ᱫᱚ ᱦᱳᱭ ᱟᱫᱚᱭ ᱧᱩ ᱛᱮᱫᱜᱮ ᱢᱟᱱᱮ ᱟᱠᱚᱣᱟᱜ ᱫᱤᱥ ᱦᱩᱫᱤᱥ ᱦᱚᱸ ᱠᱚ ᱟᱫ ᱜᱮᱭᱟ᱾ ᱟᱫᱚ ᱢᱟᱱᱮ ᱡᱟᱦᱟᱸ ᱠᱚ ᱧᱮᱞ ᱧᱟᱢᱚᱜ ᱠᱟᱱᱟ ᱟᱹᱰᱤ ᱜᱟᱱ ᱱᱟᱭᱤᱴ ᱯᱨᱳᱜᱨᱟᱢ ᱠᱚ ᱛᱟᱦᱮᱱ ᱠᱟᱱᱟ ᱛᱚ ᱟᱫᱚ ᱧᱩ ᱧᱩ ᱵᱩᱞ ᱟᱛᱮᱜ ᱜᱮ ᱱᱚᱜᱼᱱᱟ ᱵᱟᱹᱲᱤᱡ ᱠᱟᱹᱢᱤ ᱠᱚ ᱡᱟᱦᱟᱸ ᱠᱚ ᱚᱱᱟ ᱠᱚ ᱠᱚᱨᱟᱣ ᱫᱟ ᱾ ᱥᱮ ᱵᱟᱝ ᱟᱫᱚ ᱢᱮᱞᱟ ᱴᱟᱺᱰᱤ ᱨᱮ ᱥᱮ ᱚᱱᱠᱟ ᱯᱨᱳᱜᱨᱟᱢ ᱴᱟᱺᱰᱤ ᱨᱮ ᱵᱟᱠᱚ ᱤᱫᱤ ᱠᱟᱜ ᱠᱮᱭᱟ ᱛᱟᱦᱚᱞᱮ ᱠᱷᱟᱱ ᱦᱚᱭᱛᱳ ᱚᱱᱠᱟ ᱢᱟᱱᱮ ᱚᱱᱟ ᱤᱭᱟᱹᱴᱟᱜ ᱵᱟᱝ ᱦᱩᱭ ᱠᱚᱜᱼᱟ ᱪᱮᱫ? ᱧᱩ ᱫᱚᱠᱚ ᱧᱩᱭ ᱨᱮᱦᱚᱸ ᱢᱟᱱᱮ ᱩᱱ ᱥᱚᱢᱚᱭᱴᱟᱜ ᱵᱟᱠᱚ ᱧᱩ ᱫᱟᱲᱮᱭᱟᱜ ᱠᱮᱭᱟ᱾ ᱦᱳᱭ ᱦᱳᱭ᱾ ᱟᱫᱚ ᱦᱳᱭ ᱚᱱᱟ ᱫᱚ ᱤᱧ ᱦᱩᱧ ᱢᱮᱱᱟ ᱡᱮ ᱦᱮᱸ ᱢᱮᱞᱟ ᱠᱚᱨᱮ ᱱᱚᱣᱟ ᱠᱚᱫᱚ ᱮᱠᱫᱚᱢ ᱜᱮ ᱵᱚᱱᱫᱚ ᱫᱚᱨᱠᱟᱨ ᱦᱟᱺᱰᱤ ᱵᱷᱟᱹ ᱴᱤ ᱠᱚᱫᱚ ᱦᱮᱸ ᱥᱮ ᱵᱟᱝ?
ᱦᱩᱸ ᱦᱩᱸ᱾
ᱦᱳᱭ᱾
ᱟᱫᱚ ᱛᱟᱦᱟᱞᱮ ᱟᱯᱮᱥᱮᱫ ᱫᱚ ᱛᱟᱦᱟᱞᱮ ᱪᱮᱫᱞᱮᱠᱟ ᱢᱟᱱᱮ ᱡᱟ ᱛᱤᱱᱟᱹᱜ ᱚᱝᱠᱟ ᱯᱨᱳᱜᱨᱟᱢ ᱠᱚᱨᱮ ᱚᱱᱠᱟᱠᱚ ᱤᱫᱤ ᱵᱟᱲᱟᱭ ᱜᱮᱭᱟ ᱦᱟᱺᱰᱤ ᱠᱚ ᱥᱮ ᱵᱟᱠᱚ ᱤᱫᱤ ᱵᱟᱲᱟᱭ ᱜᱮᱭᱟ?
ᱦᱮᱸ ᱤᱫᱤ ᱫᱚᱠᱚ ᱤᱫᱤ ᱵᱟᱲᱟᱭ ᱜᱮᱭᱟ ᱦᱮᱸ ᱜᱮᱠᱚ ᱜᱮᱭᱟ ᱟᱨ ᱪᱮᱫ᱾
ᱦᱮᱸ᱾
ᱦᱚ ᱟᱞᱮ ᱱᱚᱜᱼᱱᱟ ᱥᱟᱭᱤᱰ ᱫᱚ ᱦᱮᱸ ᱦᱩᱭᱩᱜ ᱫᱚ ᱦᱩᱭᱩᱜ ᱜᱮᱭᱟ ᱯᱨᱳᱜᱨᱟᱢ ᱠᱚᱫᱚ᱾ ᱱᱮᱛᱟᱨ ᱫᱚ ᱩᱱᱟᱹᱜ ᱵᱟᱝ ᱦᱩᱭᱩᱜ ᱠᱟᱱᱟ ᱪᱮᱫ ᱵᱚᱱᱫᱚ ᱵᱟᱲᱟ ᱠᱟᱫᱟ ᱠᱚ ᱟᱹᱰᱤ ᱡᱟᱭᱜᱟ ᱨᱮᱜᱮ ᱱᱟᱜ ᱾ ᱦᱳᱭ ᱢᱟᱱᱮ ᱟᱞᱮ-ᱟᱞᱮᱜ ᱥᱩᱨ ᱥᱩᱯᱩᱨ ᱟᱹᱛᱩ ᱠᱚᱨᱮ ᱱᱟᱜ ᱡᱟᱦᱟᱸ ᱴᱷᱮᱱ ᱢᱤᱫ ᱡᱟᱭᱜᱟᱨᱮ ᱦᱩᱭᱩᱜ ᱛᱟᱸᱦᱮᱱᱟ ᱚᱸᱰᱮ ᱫᱚ ᱟᱫᱚ ᱵᱟᱝ ᱦᱩᱭᱩᱜ ᱠᱟᱱᱟ ᱪᱮᱛᱟᱜ ᱟᱫᱚ ᱱᱤᱭᱟᱹ ᱞᱟᱦᱟ ᱫᱷᱟᱣ ᱪᱮᱛᱟᱜ ᱜᱮ ᱞᱟᱥᱴ ᱦᱳᱭ ᱞᱮᱱᱟ ᱛᱚᱵᱩ ᱨᱮᱦᱚᱸ ᱟᱫᱚ ᱟᱞᱮ ᱟᱞᱮ ᱫᱚ ᱪᱮᱠᱟ ᱠᱟᱫᱟ ᱠᱚᱫᱚ ᱱᱟᱜ ᱡᱟᱭᱦᱳᱠ ᱟᱫᱚ ᱚᱸᱰᱮ ᱪᱷᱟᱹᱯᱨᱤ ᱡᱮᱡ ᱫᱚ ᱵᱟᱨᱚᱱ ᱥᱮᱛᱟᱜ ᱚᱝᱠᱟ ᱢᱟᱱᱮ ᱞᱟᱹᱭ ᱞᱮᱜ ᱚᱱᱮ ᱚᱝᱠᱟ ᱢᱤᱫᱴᱤᱜ
ᱟᱹᱰᱤ ᱱᱟᱯᱟᱭ᱾
ᱦᱮᱸ ᱦᱮᱸ᱾
ᱦᱮᱸ ᱚᱱᱟ ᱡᱟᱦᱟᱸ ᱠᱟᱱᱟ ᱱᱟᱭᱤᱴ ᱯᱨᱳᱜᱨᱟᱢ ᱥᱮ ᱧᱤᱫᱟᱹ ᱵᱮᱲᱟ ᱡᱟᱦᱟᱸ ᱯᱨᱳᱜᱨᱟᱢ ᱠᱚᱵᱚᱱ ᱠᱚᱨᱟᱣ ᱠᱮᱫᱟ᱾ ᱚᱱᱟ ᱫᱚ ᱤᱧᱦᱚ ᱟᱹ ᱵᱟᱹᱧ ᱥᱟᱯᱳᱨᱴᱟᱜ ᱜᱮᱭᱟ ᱡᱮ ᱚᱝᱠᱟ ᱠᱟᱨᱚᱱ ᱚ-ᱚᱱᱟ ᱯᱨᱳᱜᱨᱟᱢ ᱠᱚ ᱦᱳᱭᱳᱜ ᱠᱷᱟᱹᱛᱤᱨ ᱛᱮ ᱟᱹᱰᱤ ᱜᱟᱱ ᱚᱝᱠᱟ ᱢᱟᱹᱭ ᱛᱟᱠᱚ ᱥᱮ ᱵᱟᱹᱵᱩ ᱛᱟᱠᱚ ᱚᱝᱠᱟ ᱪᱟᱞᱟᱜ ᱜᱮᱭᱟ ᱠᱚ ᱟᱨ ᱟᱹᱰᱤ ᱚᱝᱠᱟ ᱵᱟᱹᱲᱤᱡ ᱵᱟᱹᱲᱤᱡ ᱠᱟᱹᱢᱤ ᱠᱚᱨᱟᱣᱮᱜ ᱜᱮᱭᱟ ᱚᱱᱟ ᱡᱟᱦᱟᱸ ᱯᱨᱳᱜᱨᱟᱢ ᱠᱚᱨᱮ ᱫᱤᱥᱟᱹᱜ ᱠᱟᱱᱟ᱾ ᱟᱨ ᱦᱳ᱾ ᱚᱱᱟ ᱯᱨᱳᱜᱨᱟᱢ ᱠᱚ ᱡᱩᱫᱤ ᱚᱱᱠᱟ ᱧᱤᱫᱟᱹ ᱵᱟᱝ ᱠᱟᱛᱮ ᱡᱩᱫᱤ ᱮ ᱠᱚᱨᱟᱣ ᱛᱮᱱᱟᱜ ᱠᱦᱟᱱ ᱱᱚᱝᱠᱟ ᱥᱤᱧ ᱵᱮᱲᱟ ᱡᱩᱫᱤ ᱠᱚ ᱠᱚᱨᱟᱣ ᱠᱮᱭᱟ ᱥᱮ ᱚᱱᱟ ᱟ ᱞᱚᱜ ᱜᱚᱱ ᱜᱮ ᱪᱟᱵᱟ ᱠᱚᱜᱼᱟ ᱛᱚ ᱟᱹᱰᱤ ᱱᱟᱯᱟᱭ ᱠᱚᱜᱼᱟ᱾
ᱦᱳᱭ ᱦᱳᱭ ᱦᱳᱭ ᱚᱱᱟ ᱯᱨᱳᱜᱨᱟᱢ ᱫᱚ ᱢᱟᱱᱮ ᱧᱤᱫᱟᱹ ᱵᱮᱲᱟ ᱵᱟᱝ ᱠᱚᱨᱟᱣ ᱠᱟᱛᱮᱫ ᱥᱤᱧ ᱵᱮᱲᱟ ᱦᱚᱸ ᱡᱩᱫᱤ ᱵᱚᱱ ᱠᱚᱨᱟᱣ ᱠᱮᱭᱟ ᱢᱟᱱᱮ ᱱᱚᱣᱟ ᱦᱚᱸ ᱱᱟᱯᱟᱭ ᱠᱚᱜ ᱜᱮᱭᱟ ᱱᱟᱯᱟᱭ ᱫᱚ᱾ ᱮ ᱥᱤᱧ ᱵᱮᱲᱟ ᱦᱚᱸ ᱠᱚᱨᱟᱣ ᱜᱟᱱᱚᱜ ᱜᱮᱭᱟ ᱠᱤᱱᱛᱩ ᱮᱸ ᱦᱳᱭ ᱥᱤᱧ ᱵᱮᱲᱟ ᱡᱩᱫᱤ ᱵᱚᱱ ᱠᱚᱨᱟᱣ ᱠᱮᱭᱟ ᱥᱟᱹᱨᱤᱜᱮ ᱢᱟᱱᱮ ᱩᱸ ᱟᱹᱰᱤ ᱜᱟᱱ ᱲᱱᱚ ᱚᱱᱟ ᱮ ᱢᱟᱱᱮ ᱪᱷᱷᱟᱯᱨᱤ ᱠᱚ ᱡᱟᱦᱟᱸᱭ ᱠᱚ ᱤᱭᱟᱹ ᱢᱟᱱᱮ ᱚᱱᱟ ᱠᱚ ᱟᱹᱰᱤᱴᱟᱜ ᱜᱮ ᱱᱟᱯᱟᱭ ᱠᱚᱜ-ᱟ ᱟᱨ ᱪᱮᱫ ᱟᱵᱚ ᱟᱵᱚ ᱞᱟᱹᱜᱤᱫ᱾ ᱚᱱᱠᱟ ᱤᱧᱦᱧ ᱢᱚᱱᱮ ᱜᱮ᱾ ᱦᱩᱸ᱾
ᱟᱫᱚ ᱟ ᱚᱠᱛᱚ ᱠᱚᱢᱟ ᱪᱟᱵᱟ ᱦᱮᱡ ᱮᱱ ᱜᱮᱭᱟ᱾ ᱟᱢ ᱪᱟᱞᱟᱜ ᱨᱚᱲ ᱠᱟᱛ ᱛᱮ ᱟᱹᱰᱤ ᱢᱚᱡᱽ ᱜᱤᱧ ᱟᱹᱭᱠᱟᱹᱣ ᱠᱮᱫ
ᱦᱳᱭ ᱦᱳᱭ ᱟᱫᱚ ᱤᱧ ᱦᱚᱸ ᱟᱹᱰᱤ ᱢᱚᱡᱽ ᱜᱤᱧ ᱟᱹᱭᱠᱟᱹᱣ ᱠᱮᱫᱟ ᱱᱟᱯᱟᱭ ᱛᱮ ᱛᱟᱦᱮᱸ ᱠᱚᱜ ᱢᱮ᱾
ᱦᱳᱭ ᱦᱳᱭ ᱟᱢ ᱦᱚ ᱱᱟᱯᱟᱭ ᱜᱮ ᱛᱟᱦᱮᱱ ᱢᱮ᱾